ᱦᱮᱞᱳ
ᱦᱮᱸ ᱞᱟ. ᱭ ᱫᱟᱞᱤᱧᱡ ᱡᱳᱦᱟᱨ ᱜᱮ ᱦᱚᱢᱠᱮ
ᱦᱮ ᱡᱚᱦᱟᱨ ᱜᱮ
ᱪᱮᱫ ᱞᱮᱠᱟ ᱢᱮᱱᱟᱜ ᱵᱮᱱᱟ ᱛᱚᱵᱮ
ᱦᱮᱸ ᱱᱤᱛᱚᱜ ᱫᱚ ᱱᱟᱯᱟᱭ ᱵᱟᱲᱟ ᱜᱮ ᱱᱤᱛᱚᱜ ᱞᱮᱠᱟ ᱫᱚ
ᱟᱞᱮ ᱦᱚᱸ ᱱᱟᱯᱟᱭ ᱵᱟᱲᱟ ᱜᱮ ᱱᱤᱛᱚᱜ ᱫᱚ᱾ ᱛᱟᱦᱞᱮ ᱫᱤᱱ ᱫᱟᱜ ᱡᱟᱹᱲᱤ ᱠᱚ ᱪᱮᱫ ᱞᱮᱠᱟ?
ᱦᱮᱸ ᱫᱟᱜ ᱡᱟᱹᱲᱤ ᱫᱚ ᱛᱮᱦᱮᱧ ᱫᱚ ᱠᱷᱩᱵ ᱮᱠᱴᱟ ᱚᱱᱠᱟ ᱫᱚ ᱵᱟᱭ ᱫᱟᱜ ᱟᱠᱟᱫᱟ ᱫᱟᱜ ᱫᱚ᱾
ᱟᱞᱮ ᱥᱮᱫ ᱢᱟ ᱟᱹᱰᱤ ᱡᱟᱹᱥᱛᱤ ᱱᱤᱛᱚᱜ ᱢᱟᱭ ᱞᱟᱜᱟᱣ ᱟᱠᱟᱫ᱾ ᱳᱭ ᱠᱤᱪᱷᱩ ᱜᱷᱟᱹᱲᱤᱡ ᱞᱟᱦᱟ ᱠᱷᱚᱱᱟᱜ ᱟᱹᱰᱤ ᱡᱳᱨᱟᱞᱟᱛᱮ᱾ ᱠᱩᱞᱦᱤ ᱠᱚᱦᱚᱸ ᱜᱟᱰᱟ ᱞᱮᱠᱟ ᱜᱤᱧ ᱟᱭᱠᱟᱹᱣ ᱟᱠᱟᱫ ᱛᱟᱞᱮᱭᱟ᱾ ᱢᱟᱱᱮ ᱱᱤᱛᱚᱜ ᱟᱹᱰᱤ ᱡᱟᱹᱥᱛᱤᱭ ᱫᱟᱜ ᱠᱮᱫᱟᱭ ᱵᱟᱠᱷᱟᱜ ᱫᱚ ᱵᱟᱭ ᱫᱟᱜ ᱵᱟᱲᱟᱣ ᱠᱟᱫᱟᱭ᱾ ᱜᱚᱴᱟ ᱫᱤᱱᱜᱤ ᱯᱷᱟᱠᱟ ᱜᱮ ᱛᱟᱦᱮᱸ ᱠᱟᱱᱟ᱾ ᱦᱮᱸ,
ᱦᱩᱸ
ᱡᱟᱦᱟᱱᱟᱜ ᱠᱚᱢᱟ ᱠᱷᱚᱵᱚᱨ ᱠᱚ ᱞᱟᱹᱭ ᱵᱮᱱ ᱡᱟᱦᱟᱱᱟᱜ ᱢᱤᱫᱴᱮᱱ ᱴᱚᱯᱤᱠ ᱤᱫᱤ ᱠᱟᱛᱮᱫ ᱜᱮ᱾
ᱢᱟ ᱟᱵᱮᱱ ᱜᱮ ᱞᱟᱹᱭ ᱵᱮᱱ᱾ ᱢᱟ ᱟᱵᱤᱱ ᱜᱮ ᱛᱟᱦᱚᱞᱮ ᱞᱟᱹᱭ ᱵᱮᱱ ᱚᱠᱟ ᱴᱚᱯᱤᱠ ᱪᱮᱫ ᱜᱚᱞᱯᱚᱭ ᱦᱚᱭᱚᱜᱼᱟ᱾
ᱦᱩᱸᱻ ᱟᱨ ᱱᱤᱛᱚᱜ ᱢᱟᱛᱚ ᱪᱟᱥ ᱵᱟᱥ ᱠᱟᱹᱢᱤ ᱫᱤᱱ ᱠᱟᱱ ᱜᱮᱭᱟ᱾ ᱪᱟᱥᱵᱟᱥ ᱜᱮ ᱮᱸᱻ ᱞᱟᱹᱭᱵᱮᱱ ᱥᱮ ᱚᱠᱟᱴᱟᱜ? ᱛᱩ ᱠᱟᱹᱴᱤᱡ-ᱚᱹᱻ, ᱵᱮᱥ ᱵᱩᱡᱷᱟᱹ ᱱᱚᱜᱼᱚᱭ ᱡᱮ ᱯᱟᱹᱦᱤᱞ ᱱᱤᱛᱚᱜ ᱫᱚ ᱡᱮᱢᱚᱱ ᱜᱷᱚᱨᱟ ᱜᱷᱚᱨᱟ ᱜᱮᱵᱚᱱ ᱮᱻ ᱤᱭᱟᱹ ᱛᱮᱵᱚᱱ ᱪᱟᱥ ᱮᱫᱟ ᱱᱚᱣᱟ ᱴᱨᱟᱠᱴᱚᱨ ᱛᱮ᱾
ᱦᱮᱸ
ᱟᱫᱚ ᱱᱚᱣᱟᱴᱟᱜ ᱛᱤᱱᱟᱹᱜ ᱜᱟᱱ ᱵᱷᱟᱹᱞᱤ ᱵᱮᱱ ᱢᱚᱱᱮᱭᱮᱫ ᱠᱟᱱ ᱴᱨᱟᱠᱴᱟᱨ ᱛᱮᱜᱮ ᱥᱩᱵᱤᱫᱟ ᱰᱷᱮᱨ ᱥᱮ, ᱱᱚᱣᱟ ᱤᱭᱟᱹ ᱛᱮᱜᱮ ᱰᱷᱮᱨ ᱱᱚᱣᱟ - ᱡᱟᱦᱟᱸ ᱫᱚ ᱫᱟᱨᱤ?
ᱥᱩᱵᱤᱫᱟ ᱫᱚ ᱱᱤᱛᱚᱜ ᱫᱚ ᱴᱨᱟᱠᱴᱟᱨ ᱛᱮᱜᱮ ᱥᱩᱵᱤᱫᱟ ᱫᱚ᱾
ᱚ,
ᱟᱥ ᱥᱩᱵᱤᱫᱟ ᱢᱟᱱᱮ ᱥᱩᱵᱤᱫᱟ ᱫᱚ ᱟᱨ ᱠᱤᱱᱛᱩ ᱢᱮᱱᱟᱠᱚ ᱡᱮ ᱞᱟᱦᱟ ᱛᱮᱠᱚ ᱢᱮᱱᱟ ᱡᱮ ᱴᱮ ᱢᱟᱱᱮ ᱱᱟᱦᱮᱞ ᱛᱮ ᱥᱤ ᱞᱮᱠᱷᱟ ᱜᱮ ᱢᱟᱱᱮ ᱯᱷᱚᱞ ᱫᱚ ᱢᱟᱱᱮ ᱯᱷᱚᱥᱚᱞ ᱫᱚ ᱢᱟᱱᱮ ᱵᱷᱟᱞᱤ ᱧᱚᱜ ᱦᱩᱭᱩᱜᱼᱟ᱾ ᱞᱟᱦᱟ ᱫᱚ ᱦᱚ ᱚᱱᱠᱟᱜᱮ ᱱᱤᱛᱚᱜ ᱦᱚᱸᱠᱚ ᱢᱮᱱ ᱵᱟᱲᱟᱭ ᱜᱮᱭᱟ ᱡᱮ ᱱᱟᱦᱮᱞ ᱛᱮ ᱡᱟᱦᱟᱸ ᱞᱮᱠᱟ ᱥᱤ ᱜᱤ ᱦᱩᱭᱩᱜᱼᱟ᱾ ᱚᱱᱟ ᱫᱚ ᱴᱮᱠᱴᱟᱨ ᱨᱮᱫᱚ ᱩᱱᱟᱹ ᱮᱠᱴᱟ ᱫᱚ ᱚᱱᱠᱟ ᱫᱚ ᱥᱤ ᱫᱚ ᱵᱟᱭ ᱜᱟᱱᱚᱜᱼᱟ᱾ ᱟᱫᱚ ᱛᱤᱦᱤᱧ ᱜᱟᱯᱟ ᱢᱟ ᱱᱚᱜᱼᱚᱭ ᱛᱮᱦᱤᱧ ᱜᱟᱯᱟ ᱫᱚ ᱱᱚᱜᱼᱚᱭ ᱥᱚᱢᱚᱭ ᱠᱚ ᱦᱚᱢᱚᱱ ᱵᱟᱧᱪᱟᱣ ᱦᱚᱛᱮᱡ ᱛᱮ ᱠᱟᱹᱴᱤᱡ ᱴᱮᱠᱴᱟᱨ ᱛᱮ ᱡᱟᱹᱥᱛᱤ ᱧᱚᱜ ᱵᱚᱱ ᱥᱤᱭᱫᱟ, ᱠᱟᱨᱚᱱ ᱥᱚᱢᱚᱭ ᱦᱚᱸ ᱵᱟᱧᱪᱟᱜ ᱠᱟᱱ ᱛᱟᱵᱚᱱᱟ ᱚᱱᱟ ᱠᱟᱹᱢᱤ ᱚᱱᱟ ᱥᱚᱢᱚᱭ ᱮᱴᱟᱜ ᱨᱮ ᱠᱟᱹᱢᱤ ᱵᱚᱱ ᱨᱮᱵᱚᱱ ᱞᱟᱜᱟᱣ ᱫᱟᱲᱮᱭᱟᱜ ᱠᱟᱱᱟ ᱚᱱᱟ ᱥᱚᱢᱚᱭ ᱾ ᱟᱫᱚ ᱚᱱᱟᱛᱮ ᱛᱮᱦᱤᱧ ᱜᱟᱯᱟ ᱫᱚ ᱴᱮᱠᱴᱟᱨ ᱛᱮᱜᱮ ᱚᱱᱟ ᱫᱚᱠᱚ ᱡᱚᱛᱚ ᱦᱚᱲᱜᱮ ᱴᱮᱠᱴᱟᱨ ᱜᱮ, ᱠᱚ ᱞᱟᱜᱟᱣᱫᱟ ᱟᱨ ᱤᱧ ᱢᱮᱱᱟ ᱪᱮᱫ ᱱᱚᱜᱼᱚᱭ ᱡᱮ ᱰᱟᱹᱝᱨᱤ ᱠᱟᱲᱟ ᱵᱮᱱ ᱫᱚᱦᱚ ᱠᱚᱣᱟ, ᱫᱚᱦᱚ ᱢᱟ ᱞᱮᱠᱟᱱ ᱮᱠᱟᱞᱜᱮ ᱞᱟᱹᱠᱛᱤ ᱠᱟᱱᱟ ᱟᱵᱚ ᱟᱵᱚ ᱠᱚ ᱞᱟᱹᱜᱤᱫ ᱫᱚ, ᱠᱟᱨᱚᱱ ᱟᱵᱚ ᱟᱹᱵᱚ ᱫᱚ ᱥᱟᱱᱛᱟᱲ ᱦᱚᱲ ᱫᱚ ᱡᱟᱦᱟᱱᱟᱜ ᱱᱚᱜᱼᱚᱭ ᱡᱮ ᱡᱟᱦᱟᱸ ᱛᱤᱱᱟᱹᱜ ᱵᱟᱦᱟ ᱯᱚᱨᱚᱵᱽ ᱡᱟᱦᱟᱸᱱᱟᱜ ᱤᱭᱟᱹ ᱨᱮᱜᱮ, ᱟᱵᱮᱱ ᱫᱚ ᱜᱮᱡ ᱜᱩᱨᱩᱡ ᱴᱷᱤᱠ ᱪᱷᱟᱲᱟ ᱫᱚ ᱵᱟᱝ ᱦᱳᱭ᱾ ᱦᱳᱭ ᱚᱱᱟ ᱪᱷᱟᱲᱟ ᱫᱚ ᱟᱵᱮᱱᱟᱜ ᱠᱟᱹᱢᱤ ᱫᱚ ᱵᱟᱝ ᱞᱟᱦᱟᱜ ᱛᱟᱵᱮᱱᱟ, ᱠᱤᱱᱛᱩ ᱡᱩᱫᱤ ᱟᱵᱮᱱ ᱵᱟᱠᱚ ᱛᱟᱦᱮᱱ ᱛᱟᱵᱤᱱᱟ ᱛᱟᱦᱞᱮ ᱚᱠᱟ ᱨᱮᱵᱮᱱ ᱧᱟᱢᱟ?
ᱚ ᱦᱮᱸ᱾ ᱚᱱᱟ ᱢᱟ ᱦᱮᱸ ᱜᱮ, ᱟᱞᱮ ᱦᱚᱛᱚ ᱱᱚᱛᱮ ᱢᱟᱛᱚ ᱵᱮᱥ ᱥᱤᱨ ᱵᱷᱟᱜ ᱜᱮ ᱱᱤᱛᱚᱜ ᱫᱚ ᱴᱨᱟᱠᱴᱚᱨ ᱛᱮᱜᱮ ᱠᱚ ᱥᱤᱭᱟ ᱛᱚ᱾
ᱦᱩᱸ᱾
ᱟᱫᱚ ᱦᱳᱭ ᱚᱱᱟ ᱜᱮ ᱡᱚᱠᱷᱚᱱ ᱱᱤᱛᱚᱜ ᱫᱚ ᱪᱟᱥᱮᱨ ᱫᱤᱱ ᱠᱟᱱᱟ, ᱦᱮᱸ᱾ ᱟᱫᱚ ᱱᱤᱛᱳᱜ ᱫᱚ ᱡᱮᱦᱮᱛᱩ ᱪᱟᱥᱮᱨ ᱫᱤᱱ ᱠᱟᱱᱟ ᱛᱚ ᱟᱫᱚ ᱫᱮᱠᱷᱤ ᱥᱮ ᱱᱚᱣᱟ ᱮᱸ ᱪᱮᱫ ᱞᱮᱠᱟ ᱡᱩᱠᱛᱤ ᱨᱤᱱᱟᱜ ᱢᱟᱱᱮ ᱢᱟ ᱡᱩᱛᱩᱜᱼᱟ ᱥᱮ ᱵᱟᱝ ᱡᱮ ᱰᱟᱝᱨᱤ ᱛᱮ ᱪᱟᱥ ᱟᱨ ᱤᱭᱟᱹ ᱛᱮ ᱪᱟᱥ ᱚᱠᱟᱴᱟᱜ ᱵᱷᱟᱹᱞᱤᱭᱟ, ᱟᱨ ᱪᱮᱫ ᱥᱩᱵᱤᱫᱷᱟ ᱛᱟᱵᱚᱱᱟ? ᱚᱱᱟ ᱛᱮᱦᱚᱸ ᱵᱤᱥᱮᱥ ᱠᱟᱭᱛᱮ ᱫᱩᱞᱤᱧ ᱠᱩᱞᱤ ᱡᱚᱝ ᱠᱟᱱᱟ ᱟᱹᱞᱤᱧ ᱦᱚᱸ ᱠᱟᱹᱴᱤᱡ
ᱦᱮᱸ, ᱵᱟᱸ ᱚᱱᱟ ᱫᱚ ᱴᱟ ᱴᱷᱤᱠ ᱜᱮᱢ ᱡᱚᱛᱷᱟᱛ ᱠᱟᱛᱷᱟ ᱵᱮᱱ ᱞᱟᱹᱭ ᱠᱟᱫᱟ ᱡᱮ ᱚᱱᱟ ᱴᱮᱠᱴᱟᱨ ᱛᱮᱦᱚᱸ ᱚᱱᱟ ᱫᱚᱞᱤᱧ ᱞᱟᱹᱭᱫᱟ ᱴᱮᱠᱴᱟᱨ ᱛᱮ ᱥᱤ ᱫᱚ ᱚᱱᱮ ᱚᱱᱟ ᱥᱚᱢᱚᱭ ᱠᱟ ᱵᱟᱧᱪᱟᱜ ᱠᱟᱱ ᱛᱟᱵᱚᱱᱟ᱾ ᱡᱟᱹᱥᱛᱤ ᱠᱟᱨᱚᱱ ᱮᱸᱫ ᱥᱚᱱᱟ ᱥᱚᱢᱚᱭ ᱮᱴᱟᱜ ᱨᱮᱵᱚᱱ ᱮᱢ ᱫᱟᱲᱮᱭᱟᱜ ᱠᱟᱱᱟ ᱚᱱᱟ ᱛᱚ ᱪᱮᱜ ᱞᱮᱠᱟ ᱡᱟᱦᱟᱸ ᱛᱤᱱᱟᱹᱜ ᱟᱸᱵᱮᱱᱟᱜ ᱵᱤᱜᱟᱹ ᱵᱤᱜᱟᱹ ᱡᱟᱭᱜᱟ ᱦᱳᱞᱳ ᱳᱭ ᱮᱠ ᱰᱮᱲ ᱜᱷᱚᱱᱴᱟ ᱛᱮᱜᱮ ᱥᱟᱹᱛᱟᱹᱜ ᱠᱟᱱᱟ᱾ ᱚᱱᱟᱛᱮ ᱦᱮᱸ ᱪᱟᱸᱬ ᱪᱟᱸᱬ ᱛᱮᱜᱮ ᱪᱟᱸᱬᱚᱜ ᱠᱟᱱᱟ᱾ ᱚᱱᱟ ᱥᱳᱢᱚᱭ ᱮᱴᱟᱜ ᱨᱮ ᱚᱱᱟ ᱴᱟᱭᱤᱢ ᱮᱴᱟᱜ ᱨᱮᱵᱚᱱ ᱞᱟᱜᱟᱣ ᱫᱟᱲᱮᱭᱟᱜ ᱠᱟᱱᱟ᱾ ᱱᱚᱜ-ᱚᱭ ᱰᱟᱝᱨᱤ ᱠᱚ ᱠᱟᱲᱟ ᱠᱚ ᱡᱩᱫᱤ ᱵᱚᱱ ᱡᱚᱜᱟᱣ ᱠᱚᱣᱟ ᱛᱮᱦᱮᱧ ᱜᱟᱯᱟ ᱢᱤᱫ ᱦᱚᱲ ᱚᱱᱟ ᱯᱤᱪᱷᱚᱱ ᱨᱮ ᱞᱟᱜᱟᱜ ᱞᱟᱜᱟᱜ ᱦᱩᱭᱩᱜᱼᱟ᱾ ᱛᱟᱞᱦᱮ ᱚᱱᱮ ᱤᱧ ᱦᱚᱸ ᱡᱚ ᱛᱚᱱ ᱨᱮ ᱟ ᱛᱮᱦᱤᱧ ᱜᱟᱯᱟ ᱢᱟ ᱢᱟᱱᱮ ᱦᱚᱲ ᱦᱚᱸ ᱞᱟᱦᱟᱛᱮ ᱞᱮᱠᱟ ᱫᱚ ᱟᱨ ᱠᱟᱹᱲᱢᱤ ᱠᱚ ᱢᱩᱱᱤᱥ ᱠᱚ ᱟᱨ ᱵᱟᱠᱚ ᱛᱟᱦᱮᱱ ᱠᱟᱱᱟ ᱛᱚ ᱜᱩᱛᱤ ᱠᱚᱦᱚᱸ ᱛᱟᱦᱞᱮ ᱚᱱᱟ ᱢᱤᱫᱴᱤᱡ ᱥᱚᱢᱚᱥᱥᱟ ᱛᱤᱜᱩᱱ ᱠᱟᱱᱟ ᱚᱲᱟᱜ ᱠᱚᱨᱮ᱾
ᱦᱩᱸ ᱦᱮᱵᱚᱱ ᱛᱟᱦᱞᱮ ᱟᱯᱮ ᱦᱳᱭ ᱚᱱᱛᱮ ᱫᱚ ᱵᱮ
ᱟᱯᱮ ᱚᱱᱟ ᱠᱚᱨᱮ ᱫᱚ ᱛᱟᱦᱞᱮ ᱵᱮᱥᱤᱨ ᱵᱷᱟᱜ ᱜᱮ ᱰᱟᱝᱨᱤ ᱛᱮᱜᱮ ᱯᱮ ᱤᱭᱟᱹ ᱴᱨᱟᱠᱴᱟᱨ ᱛᱮᱜᱮ ᱯᱮ ᱪᱟᱥᱟ ᱵᱟᱝ?
ᱦᱳᱭ ᱴᱨᱮᱠᱴᱟᱨ ᱛᱮᱜᱮ ᱟᱞᱮ ᱱᱚᱣᱟ ᱠᱚᱨᱮ ᱫᱚ ᱡᱟᱹᱥᱛᱤ᱾
ᱦᱮᱸ᱾
ᱦᱩᱸ, ᱱᱮᱛᱟᱨ ᱫᱚ ᱩᱱᱟᱹᱜᱴᱟ ᱰᱟᱹᱝᱨᱤ ᱠᱟᱲᱟ ᱫᱚ ᱵᱟᱠᱚ ᱧᱮᱞᱚᱜᱼᱟ ᱱᱚᱜᱼᱚᱭ ᱡᱮᱢᱚᱱ ᱰᱟᱹᱝᱨᱤ ᱠᱟᱸᱲᱟ ᱵᱟᱝ ᱦᱚᱛᱮᱡ ᱛᱮ ᱟᱵᱚᱣᱟᱜ ᱥᱚᱨᱦᱟᱭ ᱯᱚᱨᱚᱵᱽ ᱦᱚᱸ ᱩᱱᱟᱹᱜᱴᱟ ᱡᱟᱠ ᱡᱚᱢᱚᱠ ᱛᱚ ᱟᱨ ᱵᱟᱭ ᱦᱩᱭᱩᱜ ᱠᱟᱱᱟ ᱛᱮᱦᱤᱧ ᱜᱟᱯᱟ ᱫᱚ᱾ ᱠᱟᱨᱚᱱ ᱡᱟᱦᱟᱸ ᱰᱟᱹᱝᱨᱤ ᱠᱷᱩᱱᱴᱟᱹᱣ ᱡᱤᱱᱤᱥ ᱛᱟᱦᱮᱸ ᱠᱟᱱᱟ ᱚᱱᱟ ᱰᱟᱹᱝᱨᱤ ᱠᱟᱲᱟ ᱵᱟᱠᱚ ᱛᱟᱦᱮᱱ ᱠᱷᱟᱡ ᱪᱤᱞᱤ ᱵᱮᱱ ᱠᱷᱩᱱᱴᱟᱹᱣ ᱠᱚᱣᱟ?
ᱮᱸ ᱟᱨᱚ ᱥᱚᱵ ᱛᱷᱮᱠᱮ ᱵᱚᱲᱚ ᱯᱟᱨ ᱦᱩᱭᱩᱜ ᱠᱟᱱᱟ ᱚᱱᱟ ᱯᱤᱪ ᱦᱚᱸᱛᱚ ᱠᱚ ᱯᱤᱪ ᱠᱤᱫᱟ ᱛᱚ ᱟᱹᱛᱩ ᱠᱚᱦᱚᱸ᱾ ᱰᱷᱟᱹᱞᱟᱹᱭ ᱠᱚᱦᱚᱸ, ᱱᱮᱛᱟᱨ ᱱᱚᱣᱟ ᱠᱚ ᱠᱟᱨᱚᱱ ᱛᱮᱦᱚᱸ ᱦᱳᱭᱛᱚ ᱟᱨᱚ ᱠᱚ ᱚᱱᱟ ᱡᱟᱦᱟᱸ ᱥᱚᱨᱦᱟᱭ ᱨᱮᱱᱟᱜ ᱨᱟᱥᱟ ᱛᱮᱫ ᱫᱚ ᱠᱚ ᱪᱟᱜ ᱪᱟᱵᱟ ᱧᱚᱜ ᱠᱟᱱ ᱛᱟᱵᱚᱱᱟ, ᱮᱱᱛᱮ ᱨᱮᱦ ᱦᱚᱸ ᱛᱟᱹᱣ ᱡᱟᱦᱟᱸ ᱠᱚ ᱟᱹᱛᱩ ᱨᱮᱫᱚ ᱠᱤᱱᱛᱩ ᱱᱤᱛᱚᱜ ᱦᱚᱸ ᱥᱚᱨᱦᱟᱭ ᱫᱚ ᱡᱟᱸᱠ ᱡᱚᱢᱚᱠ ᱜᱮ ᱛᱟᱦᱮᱸ ᱢᱮᱱᱟᱜᱼᱟ᱾
ᱦᱳᱭ ᱢᱮᱱᱟᱜ ᱫᱚ ᱢᱮᱱᱟᱜ ᱜᱮᱭᱟ ᱟᱞᱮ ᱥᱮᱱ ᱦᱚᱸ ᱢᱤᱱᱟᱜ ᱫᱚ ᱢᱤᱱᱟᱜ ᱜᱤᱭᱟ ᱮᱱᱮᱡ ᱥᱮᱨᱮᱧ ᱠᱚᱨᱮᱱᱟᱜ ᱫᱚ᱾ ᱦᱮᱛᱳ ᱢᱮᱱᱟᱭ ᱡᱮ ᱰᱟᱹᱝᱨᱤ ᱠᱟᱲᱟ ᱟ ᱵᱟᱹᱱᱩᱜ ᱠᱚᱛᱮ ᱡᱮ ᱰᱟᱹᱝᱨᱤ ᱠᱷᱩᱱᱴᱟᱹᱣ ᱨᱮᱱᱟᱜ ᱱᱚᱜᱼᱚ ᱱᱟ ᱨᱮᱱᱟᱜ ᱨᱟᱹᱥᱠᱟᱹ ᱫᱚ ᱠᱟᱹᱴᱤᱡ ᱪᱟᱵᱟ ᱧᱚᱜ ᱠᱟᱱᱟ᱾
ᱦᱮᱸᱻ
ᱟᱱᱟ ᱜᱮ,
ᱚᱱᱟ ᱜᱮ ᱚᱱᱟ ᱦᱚᱛᱮᱡ ᱛᱮ ᱜᱮ ᱛᱤᱸᱜᱩ ᱵᱚᱨᱟᱭ ᱨᱮᱱᱟᱜ ᱫᱚ ᱮᱱᱛᱮ ᱴᱮᱠᱴᱟᱨ ᱛᱮ ᱜᱮ ᱡᱟᱹᱥᱛᱤ ᱠᱚᱥᱤᱮᱫᱟ ᱟᱫᱚ ᱛᱮᱦᱮᱧ ᱜᱟᱯᱟ ᱢᱟ ᱦᱚᱲ ᱦᱚᱵᱚᱱ ᱠᱟᱹᱴᱤᱡ ᱵᱚᱱ ᱟᱞᱥᱤ ᱧᱚᱜ ᱠᱟᱱᱟ ᱛᱚ ᱾ ᱥᱤᱭᱚᱜ ᱦᱚᱸ ᱩᱱᱟᱹᱜ ᱵᱟᱵᱚᱱ ᱡᱚᱲᱟᱣ ᱵᱟᱲᱟᱭᱮᱫᱟ ᱾
ᱦᱮᱸ,
ᱦᱩ ᱟᱨ ᱱᱚᱜ-ᱚᱭ ᱱᱚᱣᱟ ᱟᱵᱚ ᱫᱚ ᱥᱤᱭᱳᱜ ᱦᱚᱸ ᱵᱟᱲᱟᱭ ᱨᱮᱱᱟᱜ ᱟᱹᱰᱤ ᱞᱟᱹᱠᱛᱤ ᱠᱟᱱᱟ ᱛᱟᱵᱚᱱᱟ ᱛᱮᱦᱮᱧ ᱜᱟᱯᱟ ᱫᱚ ᱟᱛᱮᱱ ᱦᱚᱲ ᱜᱮ ᱢᱟᱱᱮ ᱵᱟᱵᱚᱱ ᱵᱟᱲᱟᱭᱟ, ᱡᱮ ᱚᱠᱚᱭᱴᱟᱜ ᱰᱟᱝᱨᱟ ᱚᱠᱟ ᱫᱷᱟᱨᱮ ᱠᱚ ᱡᱚᱲᱟᱣ ᱠᱚᱣᱟ ᱪᱮᱫ ᱞᱮᱠᱟ ᱛᱮ ᱥᱤᱭᱟ ᱪᱮᱫ ᱞᱮᱠᱟ ᱠᱟᱛᱮ ᱵᱟᱝ ᱚᱠᱟ ᱞᱮᱠᱟ ᱱᱟᱦᱮᱞ ᱥᱟᱵ? ᱚᱱᱟ ᱦᱚᱸ ᱜᱮ ᱵᱟᱵᱚᱱ ᱵᱟᱲᱟᱭᱟ᱾
ᱚᱱᱟ ᱦᱚᱸ ᱟᱹᱰᱤᱜᱟᱱ ᱫᱚ ᱵᱟᱲᱟᱭᱟ ᱟᱨ ᱡᱩᱫᱤ ᱵᱮᱱ ᱧᱮᱞᱟ ᱯᱨᱚᱛᱷᱚᱢᱚᱛᱚ ᱫᱚ ᱧᱮᱞ ᱵᱮᱱ ᱵᱟᱝ ᱠᱷᱟᱱ ᱫᱚ ᱠᱤᱱᱛᱩ ᱱᱚᱜ-ᱱᱟ ᱱᱟᱦᱮᱞ ᱜᱮ ᱠᱤᱱᱛᱩ ᱟᱹᱰᱤ ᱵᱟᱹᱞᱤ ᱵᱚᱱ ᱢᱮᱛᱟᱜ ᱠᱟᱱ ᱛᱟᱦᱮᱱᱟ ᱥᱮ ᱱᱟᱦᱮᱞ ᱮᱠᱪᱩᱭ ᱫᱚ ᱵᱚᱱ ᱡᱩᱫᱤ ᱵᱚᱱ ᱧᱮᱞᱟ ᱟᱵᱚ ᱟᱹᱫᱤᱵᱟᱹᱥᱤ ᱦᱚᱲ ᱜᱮ ᱯᱨᱚᱛᱷᱚᱢ ᱫᱚᱵᱚᱱ ᱵᱮᱵᱚᱦᱟᱨ ᱫᱚ ᱵᱚᱱ ᱥᱮᱬᱟᱣ ᱠᱟᱫᱟ᱾
ᱡᱟᱦᱟᱸ ᱫᱚ ᱚᱱᱮ ᱯᱟᱞ ᱨᱮᱭᱟᱜ ᱵᱮᱵᱚᱦᱟᱨ, ᱯᱟᱞ ᱨᱮᱭᱟᱜ ᱵᱮᱵᱚᱦᱟᱨ ᱫᱚ ᱞᱟᱦᱟ ᱛᱮ ᱫᱚ ᱯᱟᱞ ᱫᱚ ᱵᱟᱝ ᱛᱟᱦᱮᱸ ᱠᱟᱱᱟ ᱚᱱᱟ ᱤᱭᱟᱹ ᱛᱮ ᱜᱮ ᱚᱱᱟ ᱯᱟᱞ ᱞᱮᱠᱟ ᱨᱤᱛᱩᱫ ᱠᱟᱱ ᱛᱟᱦᱮᱱᱟ ᱟᱨ ᱪᱮᱫ ᱚᱱᱟ ᱪᱩᱨᱩ ᱥᱟᱺᱦᱤᱡ ᱟᱨ ᱦᱚᱸ ᱤᱝᱠᱟ ᱞᱮᱠᱟ ᱛᱮ ᱥᱤᱭᱳᱜ ᱠᱚ ᱦᱩᱭᱩᱜ ᱠᱟᱱ ᱛᱟᱦᱮᱱᱟ ᱾ ᱱᱚᱣᱟ ᱫᱚ, ᱛᱟᱦᱮ ᱦᱳᱭ ᱚᱱᱟ ᱞᱮᱠᱟ ᱛᱮᱫᱚ ᱞᱤᱧ ᱢᱮᱱᱟ ᱱᱟᱦᱮᱞ ᱦᱚᱸ ᱡᱚᱛᱷᱟᱛ ᱵᱟᱹᱞᱤ ᱜᱮᱭᱟ ᱟᱫᱚ ᱱᱟᱦᱮᱞ ᱛᱮ ᱫᱚ ᱚᱱᱮ ᱫᱚᱢᱮ ᱥᱚᱢᱚᱭ ᱞᱟᱜᱟᱜ ᱠᱟᱱᱟ ᱱᱮᱜ-ᱮ ᱱᱤᱭᱟᱹ ᱜᱮ ᱠᱟᱹᱴᱤᱡ ᱡᱚᱛᱚ ᱦᱚᱲ ᱵᱚᱱ ᱢᱚᱱᱮᱭᱮᱫ-ᱟ, ᱵᱟᱝ ᱠᱷᱟᱱ ᱫᱚ ᱠᱤᱱᱛᱩ ᱱᱟᱦᱮᱞ ᱫᱚ ᱟᱹᱰᱤ ᱜᱮ ᱵᱷᱟᱹᱞᱤᱭᱟ ᱡᱮᱦᱮᱛᱩ ᱟᱵᱚᱣᱟᱜ ᱟᱵᱚ ᱟᱹᱫᱤᱵᱟᱹᱥᱤ ᱡᱚᱱᱚᱜᱳᱥᱴᱤ ᱠᱷᱚᱱᱟᱜ ᱜᱮ ᱯᱨᱚᱛᱷᱚᱢ ᱵᱚᱱ ᱵᱮᱣᱦᱟᱨ ᱵᱚᱱ ᱥᱮᱬᱟᱣ ᱠᱟᱫᱟ ᱱᱚᱣᱟ ᱫᱚ ᱾ ᱛᱟᱨᱯᱚᱛᱮ ᱮᱴᱟᱜ ᱡᱟᱹᱛᱤ ᱠᱚ ᱠᱚ ᱵᱮᱣᱦᱟᱨᱮᱫ ᱛᱟᱵᱚᱱᱟ᱾
ᱦᱮᱸᱻ
ᱦᱮᱸ,
ᱚᱱᱟ ᱜᱮ ᱚᱱᱟ ᱢᱟ ᱦᱮᱸᱻ
ᱚᱱᱟ ᱛᱮ ᱫᱚ ᱛᱮᱦᱤᱧ ᱟᱫᱚ ᱛᱮᱦᱤᱧ ᱜᱟᱯᱟ ᱢᱟ ᱡᱚᱛᱚ ᱦᱚᱲ ᱱᱚᱝᱠᱟ ᱫᱚ ᱞᱤᱧ ᱢᱮᱱᱫᱟ ᱡᱚᱛᱚ ᱦᱚᱲ ᱵᱚᱱ ᱥᱤ ᱪᱟᱵᱟᱣ ᱟᱠᱟᱱ ᱛᱮ ᱠᱟᱹᱴᱤᱡ ᱥᱩᱠ ᱵᱚᱱ ᱯᱟᱸᱡᱟᱭᱮᱫ ᱜᱮᱭᱟ ᱥᱩᱠ ᱯᱟᱸᱡᱟ ᱠᱟ ᱠᱟᱛᱮᱫ ᱨᱮ ᱦᱚᱸ ᱛᱚ ᱚᱱᱟ ᱛᱮ ᱴᱮᱠᱴᱟᱨ ᱠᱚ ᱛᱮ ᱦᱚᱸ ᱛᱮᱦᱮᱧ ᱜᱟᱯᱟ ᱫᱚ ᱡᱩᱜᱽ ᱦᱚᱸ ᱵᱚᱫᱚᱞ ᱤᱫᱤ ᱠᱟᱱ ᱜᱮᱭᱟ ᱛᱚ ᱚᱱᱟ ᱦᱚᱛᱮᱡ ᱛᱮ ᱴᱮᱠᱴᱟᱨ ᱛᱮ ᱜᱮ ᱡᱟᱹᱥᱛᱤ ᱠᱚ ᱥᱤᱭᱮᱫᱟ ᱠᱟᱨᱚᱱ ᱚᱱᱟ ᱛᱮ ᱥᱚᱢᱳᱭ ᱦᱚᱸ ᱵᱟᱸᱧᱪᱟᱜ ᱠᱟᱱᱟ ᱚᱱᱟ ᱥᱚᱢᱚᱭ ᱮᱴᱟᱜ ᱞᱮᱠᱟ ᱠᱟᱡᱽ ᱠᱟᱡᱽ ᱵᱚᱱ ᱞᱟᱜᱟᱣ ᱫᱟᱲᱮᱭᱟᱜ ᱠᱟᱱᱟ ᱚᱱᱟ ᱥᱚᱢᱚᱭ ᱾ ᱞᱟᱦᱟ ᱛᱮ ᱫᱚ ᱟᱨ ᱩᱱᱟᱹᱜ ᱮᱠᱴᱟ ᱫᱚ ᱠᱟᱹᱢᱤ ᱚᱱᱠᱟ ᱵᱟᱝ ᱛᱟᱦᱮᱸ ᱠᱟᱱᱟ ᱛᱚ ᱱᱤᱛᱳᱜ ᱫᱚ ᱱᱚᱜ-ᱚᱭ ᱵᱟᱡᱟᱨ ᱥᱟᱨ ᱨᱮ ᱵᱚᱱ ᱛᱟᱦᱮᱱ ᱡᱟᱦᱟᱸ ᱠᱚ ᱛᱟᱦᱮᱱ ᱠᱟᱱ ᱛᱟᱵᱚᱱᱟ ᱛᱮᱦᱤᱧ ᱜᱟᱯᱟ ᱫᱚ ᱪᱟᱹᱠᱨᱤ ᱠᱚ ᱦᱚᱸ ᱵᱚᱱ ᱧᱮᱞ ᱵᱟᱲᱟᱭᱮᱫ ᱛᱮ ᱯᱟᱸᱡᱟ ᱵᱟᱲᱟᱭᱮᱫ ᱛᱮ ᱟᱫᱚ ᱢᱟᱱᱮ ᱱᱚᱜ-ᱚᱭ ᱜᱤᱫᱟᱹᱨ ᱠᱚ ᱦᱚᱸ ᱠᱚ ᱯᱟᱲᱦᱟᱣ ᱵᱟᱲᱟᱜ ᱠᱟᱱᱛᱮ ᱚᱱᱟ ᱛᱮ ᱦᱚᱸ ᱚᱱᱛᱮ ᱦᱚᱸ ᱴᱟᱭᱤᱢ ᱠᱚ ᱠᱚ ᱮᱢ ᱵᱟᱲᱟᱭᱮᱫ ᱟᱨ ᱱᱚᱛᱮ ᱨᱮ ᱫᱚ ᱵᱟᱵᱚᱱ ᱞᱟᱜᱟᱣ ᱮᱫ ᱠᱚᱣᱟ ᱾
ᱦᱮᱸᱻ,
ᱛᱮ ᱜᱮ ᱛᱮᱦᱤᱧ ᱜᱟᱯᱟ ᱴᱮᱠᱴᱟᱨ ᱠᱚᱛᱮ ᱵᱚᱱ ᱥᱤ ᱵᱟᱲᱟᱭᱮᱫᱟ ᱞᱟᱦᱟ ᱫᱚ ᱜᱤᱫᱟᱹᱨ ᱠᱚ ᱛᱟᱦᱮᱱ ᱠᱟᱱ ᱛᱟᱦᱮᱸᱫ ᱛᱮ ᱚᱲᱟᱜ ᱠᱚᱨᱮ ᱩᱱᱠᱩ ᱠᱚ ᱛᱮ ᱦᱚᱸ ᱰᱟᱝᱨᱤ ᱠᱟᱲᱟ ᱜᱩᱯᱤ ᱵᱟᱲᱟ ᱧᱮᱞ ᱵᱟᱲᱟ ᱾
ᱡᱚᱛᱚ ᱨᱚᱠᱚᱢᱟᱜ ᱦᱮᱸ ᱢᱟᱱᱮ ᱱᱮᱛᱟᱨ ᱫᱚ ᱦᱩᱭᱩᱜ ᱠᱟᱱᱟ ᱡᱚᱛᱚ ᱦᱚᱲ ᱰᱷᱮᱨ ᱵᱚᱱ ᱥᱤᱠᱷᱤᱛᱚ ᱥᱮ ᱯᱟᱲᱦᱟᱜ ᱠᱚᱵᱚᱱ ᱪᱮᱫ ᱮᱫ ᱛᱮ ᱟᱫᱚ ᱦᱟᱜ-ᱚᱭ ᱚᱱᱟ ᱠᱚ ᱡᱤᱱᱤᱥ ᱫᱚᱵᱚᱱ ᱠᱟᱹᱴᱤᱡ ᱠᱟᱹᱴᱤᱡ ᱛᱮ ᱦᱟᱸᱜ ᱵᱚᱱ ᱤᱭᱟᱹ ᱤᱫᱤᱜ ᱠᱟᱱᱟ ᱵᱟᱝ ᱱᱚᱣᱟ ᱫᱚ ᱚᱨᱦᱚ ᱥᱚᱦᱚᱡ ᱛᱮ ᱥᱮ ᱪᱟᱬ ᱛᱮ ᱦᱩᱭᱩᱜ ᱠᱟᱱ ᱛᱟᱵᱚᱱᱟ᱾ ᱡᱮᱢᱚᱱ ᱯᱟᱹᱦᱤᱞ ᱦᱚᱲ ᱫᱚ ᱡᱮᱢᱚᱱ ᱱᱚᱜ-ᱱᱚᱭᱟ ᱡᱤᱞ ᱠᱚ ᱡᱮᱢᱚᱱ ᱵᱮᱨᱮᱞ ᱛᱮᱠᱚ ᱡᱚᱢᱮᱫ ᱛᱟᱦᱮᱱᱟ ᱡᱚᱠᱷᱚᱱ ᱠᱷᱚᱱᱟᱜ ᱚᱱᱟ ᱥᱮᱸᱜᱮᱞ ᱨᱮᱱᱟᱜ ᱟᱵᱤᱥᱠᱟᱨ ᱦᱩᱭ ᱮᱱᱟ ᱛᱟᱨᱯᱚᱨᱮ ᱛᱚ ᱥᱮᱸᱜᱮᱞ ᱠᱚ ᱤᱭᱟᱹᱭᱮᱱᱟ ᱩᱱᱱᱚᱛᱤ ᱦᱤᱡᱩᱜ ᱠᱟᱱᱟ ᱵᱚᱱ ᱥᱮᱨᱚᱠᱚᱢ ᱱᱤᱛᱚᱜ ᱦᱚᱸ ᱟᱵᱚ ᱫᱚ ᱠᱟᱹᱴᱤᱡ ᱵᱚᱱ ᱩᱱᱱᱚ ᱛᱤ ᱦᱤᱡᱩᱜ ᱠᱟᱱᱟ ᱵᱩᱡᱮᱜᱼᱟ ᱵᱚᱱ ᱥᱮᱬᱟᱭ ᱫᱟᱵᱚᱱ ᱚᱱᱟ ᱦᱚᱛᱮᱡ ᱛᱮ ᱴᱨᱟᱠᱴᱟᱨ ᱦᱚᱸᱵᱚᱱ ᱞᱟᱜᱟᱭᱮᱫ ᱜᱮᱭᱟ᱾ ᱵᱟᱝ ᱠᱷᱟᱱ ᱛᱚ ᱟᱵᱚᱨᱮᱱ ᱡᱟᱦᱟᱸᱭ ᱫᱟᱹᱫᱩ ᱛᱟᱠᱚ ᱦᱟᱯᱲᱟᱢ ᱠᱚᱫᱚ ᱩᱱᱠᱩ ᱫᱚ ᱠᱤᱱᱛᱩ ᱱᱟᱦᱮᱞ ᱜᱮᱠᱚ ᱱᱮᱛᱟᱨ ᱦᱚᱸ ᱱᱟᱦᱮᱞ ᱜᱮᱠᱚ ᱢᱮᱛᱟᱜᱼᱟ ᱵᱷᱟᱹᱞᱮ ᱜᱮᱭᱟ᱾
ᱦᱳᱭ ᱟᱨ ᱢᱤᱫᱴᱤᱡ ᱚᱱᱟ ᱡᱤᱱᱤᱥ ᱦᱩᱸ ᱞᱟᱹᱭ ᱵᱮᱱ,
ᱦᱮᱸ ᱢᱮᱱᱫᱟᱹᱧ ᱱᱟᱦᱮᱞ ᱫᱚ ᱡᱮᱢᱚᱱ ᱦᱳᱡ ᱩᱱᱠᱩ ᱫᱚᱠᱚ ᱢᱮᱱᱟ ᱵᱟᱝ ᱴᱨᱟᱠᱴᱟᱨ ᱠᱷᱚᱱᱟᱜ ᱫᱚ ᱱᱟᱦᱮᱞ ᱛᱮᱜᱮ ᱵᱷᱟᱞᱤᱭᱟ ᱾ ᱠᱟᱨᱚᱱ ᱩᱱᱠᱩ ᱫᱚ ᱦᱟᱯᱲᱟᱢ ᱦᱚᱲ᱾ ᱢᱮᱱᱟ ᱠᱚ ᱱᱟᱦᱮᱞ ᱛᱮ ᱥᱤ ᱨᱮᱱᱟᱜ ᱢᱤᱫᱴᱮᱱ ᱡᱟᱦᱟᱸ ᱤᱭᱟᱹ ᱧᱟᱢᱚᱜᱼᱟ, ᱢᱤᱫᱴᱤᱱ ᱨᱟᱥᱟᱞᱳ ᱡᱮ ᱦᱮᱸ ᱤᱧᱟᱹᱜ ᱱᱟᱦᱮᱞ ᱤᱧ ᱥᱤᱭᱫᱟ ᱟᱨ ᱴᱨᱟᱠᱴᱟᱨ ᱫᱚ ᱟᱨ ᱟᱢᱟᱜ ᱛᱚ ᱱᱤᱡᱚᱥᱥᱚ ᱫᱚ ᱵᱟᱝ ᱛᱟᱦᱮᱱ ᱠᱟᱱ ᱛᱟᱢᱟ᱾ ᱟᱨ ᱢᱤᱫ ᱦᱚᱲᱟᱜ ᱩᱱᱤ ᱛᱤᱨᱮ ᱦᱟᱸᱜ ᱮ ᱥᱚᱢᱚᱭᱚᱜ ᱠᱟᱱᱟ, ᱛᱚᱵᱮ ᱟᱹᱱᱤᱡ ᱜᱮ ᱟᱢᱟᱜ ᱦᱟᱸᱜ ᱥᱤ ᱠᱟᱛᱟᱢ ᱠᱟᱱᱟᱭ, ᱟᱨ ᱱᱟᱦᱮᱞ- ᱛᱮ ᱠᱷᱟᱱ ᱫᱚ ᱱᱤᱡᱮ ᱨᱟᱜ ᱤᱧᱟᱹᱜ ᱱᱟᱦᱮᱞ ᱢᱮᱱᱟᱜ ᱛᱤᱧᱟᱹ ᱱᱤᱡᱮ ᱛᱮᱧ ᱥᱤᱭᱟ᱾ ᱚᱱᱟ ᱞᱮᱠᱟ ᱛᱮᱦᱚᱸ ᱱᱟᱦᱮᱞ ᱜᱮ ᱤᱧ ᱦᱚᱧ ᱢᱮᱱᱟ, ᱱᱟᱦᱮᱞ ᱫᱚ ᱢᱟᱱᱮ ᱱᱤᱡᱮᱨ ᱤᱪᱪᱷᱟᱹ ᱢᱚᱛᱚᱢ ᱠᱚᱨᱟᱣ ᱫᱟᱲᱮᱭᱟᱜᱼᱟ, ᱱᱟᱦᱮᱞ ᱫᱚ ᱵᱷᱟᱞᱮ ᱜᱮᱭᱟ ᱟᱨ ᱪᱮᱫ ᱴᱨᱟᱠᱴᱟᱨ ᱠᱷᱚᱱᱟᱜ ᱦᱚᱸ
ᱦᱮᱸ, ᱟᱨ ᱢᱤᱫᱴᱮᱡ ᱡᱤᱱᱤᱥ ᱱᱚᱜᱚᱭ ᱡᱮᱢᱚᱱ ᱛᱤᱦᱤᱧ ᱜᱟᱯᱟ ᱡᱮᱢᱚᱱ ᱜᱩᱨᱤᱡᱽ ᱠᱚ ᱫᱚ ᱵᱮᱵᱚᱦᱟᱨ ᱪᱟᱵᱟᱣ ᱠᱟᱱᱟ᱾ ᱛᱮᱦᱮᱧ ᱜᱟᱯᱟ ᱢᱤᱫ ᱦᱚᱲ ᱦᱚᱸ ᱧᱮᱞ ᱠᱚᱵᱮᱱ ᱜᱩᱨᱤᱡᱽ ᱫᱚ, ᱵᱟᱠᱚ ᱵᱮᱵᱚᱦᱟᱨ ᱵᱟᱲᱟᱭᱟ ᱟᱥᱚᱞ ᱟᱥᱚᱞ ᱚᱠᱟ ᱨᱮᱵᱮᱱ ᱧᱟᱢᱟ ᱰᱟᱝᱨᱤ ᱠᱟᱲᱟ ᱡᱩᱫᱤ ᱵᱟᱠᱚ ᱟᱹᱥᱩᱞ ᱠᱚᱣᱟ ᱛᱟᱦᱚᱞᱮ ᱜᱩᱨᱤᱡᱽ ᱫᱚ ᱚᱠᱟ ᱠᱷᱚᱱᱟᱜ ᱵᱮᱱ ᱧᱟᱢᱟ? ᱟᱨ ᱛᱮᱦᱮᱧ ᱜᱟᱯᱟ ᱜᱩᱨᱤᱡᱽ ᱵᱟᱝ ᱦᱚᱛᱮᱡ ᱛᱮ ᱢᱟᱱᱮ ᱡᱟ ᱥᱟᱨ ᱠᱚᱵᱚᱱ ᱵᱮᱵᱦᱟᱨ ᱫᱟ ᱦᱟᱱᱟ ᱱᱟᱣᱟ ᱥᱟᱨ ᱾ ᱤᱱᱟᱹᱛᱮ ᱟᱵᱚᱣᱟᱜ ᱦᱚᱲᱢᱚ ᱠᱚᱨᱮ ᱦᱚᱸ ᱚᱱᱟ ᱚᱱᱟ ᱠᱚ ᱚᱱᱟ ᱵᱚᱱ ᱡᱚᱢ ᱮᱫᱟ ᱡᱚᱠᱷᱚᱱ ᱚᱱᱟ ᱥᱟᱨ ᱠᱚᱛᱮ ᱦᱩᱭᱩᱜ ᱠᱟᱱᱟ᱾ ᱚᱱᱟ ᱠᱚ ᱯᱷᱚᱥᱚᱞ ᱠᱚ ᱦᱩᱹᱢ ᱦᱮᱸ᱾ ᱞᱟᱦᱟ ᱛᱮ ᱨᱮᱱ ᱦᱚᱲ ᱧᱮᱞ ᱠᱚᱵᱮᱱ ᱩᱱᱠᱩ ᱚᱱᱠᱟ ᱨᱳᱜᱽ ᱟᱡᱟᱨ ᱦᱚᱸ ᱵᱟᱝ ᱦᱩᱭᱩᱜ ᱠᱟᱱ ᱛᱟᱠᱚ ᱛᱟᱦᱮᱸᱫ᱾ ᱱᱤᱛᱳᱜ ᱱᱤᱛ ᱱᱤᱛᱚᱜ ᱜᱮ ᱟᱵᱚ ᱱᱮᱜᱼᱮ ᱱᱤᱭᱟᱹ ᱟᱵᱚ ᱵᱤᱫᱟᱹᱞ ᱨᱮᱜᱮ ᱱᱤᱛᱚᱜ ᱫᱚ ᱥᱩᱫᱷᱩ ᱥᱟᱨ ᱵᱚᱱ ᱵᱮᱵᱚᱦᱟᱨ ᱫᱟ᱾ ᱡᱟᱦᱟᱱᱟᱜ ᱠᱤᱪᱪᱷᱩ ᱨᱮᱜᱮ ᱥᱟᱨ ᱦᱟᱱᱟ ᱱᱟᱣᱟ ᱥᱟᱨ ᱜᱮ ᱠᱤᱱᱛᱩ ᱞᱟᱦᱟ ᱛᱮᱫᱚ ᱜᱩᱨᱤᱡᱽ ᱱᱚᱜᱚᱭ ᱤᱫᱤ ᱵᱟᱲᱟᱭ ᱦᱩᱭᱩᱜ ᱠᱟᱱ ᱛᱟᱦᱮᱸ ᱠᱟᱹᱴᱤᱡ ᱡᱟᱭᱦᱳᱠ ᱧᱮᱞ ᱵᱟᱲᱟ ᱦᱩᱭ ᱟᱠᱟᱱᱟ᱾
ᱦᱮᱸ ᱦᱮᱸ,
ᱦᱮᱸ,
ᱚᱱᱟᱜᱮ ᱟᱫᱚ ᱡᱟᱭᱦᱳᱠ ᱛᱟᱹᱣᱚ ᱵᱷᱟᱞᱮ ᱜᱮ ᱡᱟᱦᱟᱸᱭ ᱡᱟᱦᱟᱸᱴᱟᱜ ᱞᱮᱠᱟᱛᱮ ᱥᱩᱵᱤᱫᱟ ᱵᱚᱱ ᱵᱩᱡᱽ ᱴᱟᱠᱚᱴᱟᱨ ᱦᱩᱭᱩᱜ ᱱᱟᱦᱮᱞ ᱦᱩᱭᱩᱜ, ᱢᱚᱴᱟᱢᱩᱴᱤ ᱱᱚᱰᱮ ᱫᱚ ᱮᱠᱪᱩᱭᱮᱞᱤ ᱫᱚ ᱴᱟᱠᱟ ᱨᱮᱱᱟᱜ ᱢᱤᱫᱴᱮᱱ ᱵᱮᱯᱟᱨᱚᱜ ᱛᱟᱵᱚᱱᱟ ᱛᱚ ᱡᱩᱫᱤ, ᱛᱮᱦᱮᱧ ᱴᱟᱠᱟ ᱛᱟᱦᱮᱱ ᱛᱟᱵᱮᱱᱟ ᱟᱵᱮᱱ ᱫᱚᱵᱮᱱ ᱥᱤ ᱪᱚ ᱫᱟᱲᱮᱭᱟᱠᱚ ᱜᱮᱭᱟ᱾
ᱚᱱᱟᱜᱮ, ᱚᱱᱟ ᱦᱚᱛᱮᱡ ᱛᱮᱜᱮ ᱟᱫᱚ ᱱᱤᱛᱚᱜ ᱫᱚ ᱚᱱᱟ ᱦᱚᱛᱮᱡ ᱛᱮ ᱪᱤᱠᱟᱹᱭᱟᱵᱮᱱ ᱱᱤᱛᱚᱜ ᱫᱚ ᱵᱟᱹᱱᱩᱜ ᱠᱚᱨᱮ ᱫᱚ, ᱚᱱᱟ ᱠᱚ ᱛᱮᱜᱮ ᱪᱟᱞᱟᱣ ᱦᱩᱭᱩᱜ ᱠᱟᱱᱟ᱾ ᱠᱤᱱᱛᱩ ᱵᱷᱟᱹᱞᱤ ᱢᱟ ᱜᱩᱨᱤᱡᱽ ᱠᱚᱜᱮ ᱵᱷᱟᱞᱤᱭᱟ᱾
ᱦᱮᱸᱻ ᱱᱮᱛᱟᱨ ᱡᱮᱢᱚᱱ ᱜᱩᱨᱤᱡᱽ ᱵᱟᱝ ᱛᱮ ᱜᱚᱵᱚᱨ ᱜᱮᱥ ᱜᱮ ᱪᱟᱵᱟ ᱩᱛᱟᱹᱨ ᱱᱟ᱾
ᱦᱮᱸ᱾
ᱜᱳᱵᱳᱨ ᱜᱮᱥ ᱡᱟᱦᱟᱸ ᱯᱟᱹᱦᱤᱞ ᱵᱮᱱᱟᱣ ᱵᱟᱲᱟᱭ ᱦᱩᱭᱩᱜ ᱠᱟᱱ ᱛᱟᱦᱮᱱᱟ ᱡᱮ ᱡᱟᱦᱟᱸ ᱞᱮᱠᱟ ᱨᱮᱦᱚᱸ ᱢᱚᱴᱟ ᱢᱩᱴᱤ ᱵᱷᱟᱞᱤ ᱛᱟᱦᱮᱸ ᱠᱟᱱᱟ, ᱱᱮᱛᱟᱨ ᱫᱚ ᱮᱠᱫᱚᱢ ᱜᱮ ᱪᱟᱵᱟ ᱩᱛᱟᱹᱨ ᱟᱠᱟᱱᱟ᱾
ᱦᱮᱸ, ᱦᱮᱸ᱾ ᱟᱫᱚ ᱛᱮᱦᱮᱧ ᱜᱟᱯᱟ ᱫᱚ ᱜᱩᱨᱤᱡ ᱜᱮ ᱵᱟᱹᱱᱩᱜ ᱠᱷᱟᱡ ᱫᱚ ᱚᱠᱟ ᱨᱮᱫᱚ ᱦᱩᱭᱩᱜᱼᱟ? ᱦᱩᱸ, ᱟᱨ ᱢᱟ ᱵᱟᱵᱚᱱ ᱟᱥᱩᱞᱮᱫ ᱠᱚ᱾ ᱚᱱᱟᱛᱮ ᱱᱚᱜᱚᱭ ᱟᱵᱚ ᱯᱟᱨᱟᱵᱽ ᱯᱚᱨᱚᱵ ᱠᱚᱨᱮ ᱜᱩᱨᱤᱡ ᱦᱚᱸ ᱵᱟᱵᱚᱱ ᱜᱩᱨᱤᱡ ᱵᱟᱲᱟᱭᱮᱫᱟ ᱚᱲᱟᱜ ᱠᱚᱦᱚᱸ ᱩᱱᱟᱹᱜ ᱴᱟ᱾ ᱞᱟᱦᱟᱛᱮ ᱡᱟᱦᱟᱸ ᱞᱮᱠᱟ ᱠᱚ ᱜᱩᱨᱤᱡ ᱵᱟᱲᱟᱭᱮᱫ ᱛᱮᱸᱦᱮ ᱦᱩᱸ᱾ ᱦᱩᱸ᱾
ᱛᱚ ᱚᱞᱚ ᱥᱚᱛᱟ ᱰᱷᱮᱨ ᱵᱚᱱ ᱟᱹᱜᱩᱭᱮᱫᱟ ᱦᱚᱲᱢᱚ ᱨᱮ᱾
ᱦᱩᱸ, ᱦᱩᱸ᱾
ᱵᱟᱝ ᱠᱷᱟᱱ ᱫᱚ ᱴᱷᱤᱠ ᱜᱮ ᱴᱷᱤᱠ ᱜᱮᱭᱟ᱾
ᱦᱩᱸ᱾
ᱚᱵᱚᱥ ᱠᱟᱨᱚᱱ ᱛᱮᱜᱮ ᱟᱵᱚ ᱱᱚᱝᱠᱟᱱᱟᱜ ᱢᱤᱫᱴᱮᱱ ᱤᱭᱟᱹ ᱵᱚᱱ ᱤᱭᱟᱹᱭᱮᱫᱟ ᱟᱨ ᱱᱚᱛᱮ ᱦᱚᱲᱢᱚ ᱫᱚ ᱠᱤᱱᱛᱩ ᱟᱹᱰᱤ ᱡᱳᱨ ᱵᱟᱹᱲᱤᱡ ᱪᱟᱞᱟᱜ ᱠᱟᱱ ᱛᱟᱵᱚᱱᱟ᱾
ᱦᱳᱭ᱾ ᱦᱩᱸ᱾
ᱟᱨ